ᱦᱮᱸ ᱡᱚᱦᱟᱨ ᱜᱮ ᱩᱸ
ᱪᱮᱫ ᱠᱚᱵᱤᱱ ᱪᱤᱠᱟᱹ
ᱪᱮᱫ ᱠᱚᱢ ᱪᱤᱠᱟᱹᱭᱮᱫᱟ ᱟᱹᱞᱤᱧ ᱪᱤᱠᱟᱹ ᱦᱚᱸ ᱵᱟᱝᱜᱮ ᱫᱩᱲᱩᱵ ᱠᱟᱱᱟᱞᱤᱧ᱾
ᱚ ᱟᱫᱚ ᱟᱹᱞᱤᱧ ᱦᱚᱸ ᱫᱩᱲᱩᱵ ᱟᱠᱟᱱᱟᱞᱤᱧ
ᱚ ᱦᱮᱸᱛᱚ
ᱱᱟᱯᱟᱭ ᱜᱮ
ᱦᱮᱸ ᱱᱟᱯᱟᱭ ᱜᱮ ᱛᱚᱵᱮ ᱟᱹᱵᱤᱱ ᱫᱚ ᱪᱮᱜ ᱠᱟ ᱢᱮᱱᱟᱜ ᱵᱤᱱᱟ ᱱᱤᱭᱟᱹ ᱜᱷᱟᱹᱲᱤᱡ ᱫᱚ?
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱚᱲᱟᱜ ᱦᱚᱲ ᱠᱚ ᱵᱮᱥ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚᱠᱚ ᱵᱮᱥ ᱵᱟᱲᱟ ᱜᱮᱭᱟ ᱦᱚᱸᱜ-ᱚᱭ ᱠᱟᱹᱢᱤ ᱠᱚ ᱦᱩᱭᱩᱜ ᱠᱟᱱᱟ ᱛᱚ,
ᱦᱮᱸ
ᱦᱩᱸ ᱩᱸ
ᱟᱫᱚ ᱛᱟᱦᱚᱞᱮ ᱪᱟᱥ ᱠᱟᱹᱢᱤ ᱠᱚᱫᱚ ᱚᱠᱟᱞᱮᱠᱟ ᱮᱛᱚᱦᱚᱵ ᱠᱮᱫᱟᱯᱮ?
ᱦᱮᱸ ᱪᱟᱥ ᱠᱟᱹᱢᱤ ᱠᱚᱫᱚ ᱦᱟᱸᱜ ᱟᱹᱨᱤᱞᱮ ᱮᱫ ᱟᱯᱮ ᱫᱚ?
ᱟᱞᱮ ᱦᱚᱸ ᱪᱟᱥ ᱠᱟᱹᱢᱤ ᱠᱚᱫᱚ ᱛᱚᱞᱟ, ᱛᱚᱞᱟ ᱠᱚᱫᱚᱞᱮ ᱮᱢ ᱟᱠᱟᱫᱟ ᱟᱫᱚ ᱚᱱᱠᱟ ᱛᱚᱞᱟ ᱠᱚ ᱵᱟᱝ ᱦᱩᱭ ᱥᱟᱹᱛ ᱟᱠᱟᱱᱟ
ᱡᱟᱦᱟᱸ ᱠᱷᱟᱹᱛᱤᱨ ᱛᱮ ᱱᱤᱛ ᱦᱚᱸᱱᱟᱜ ᱨᱚᱦᱚᱭ ᱠᱚᱫᱚ ᱵᱟᱝ ᱮᱛᱚᱦᱚᱵ ᱟᱠᱟᱱᱟ ᱟᱫᱚ ᱛᱚᱞᱟ ᱠᱚ ᱦᱩᱭᱞᱮᱱᱠᱷᱟᱱ ᱫᱚ ᱟᱫᱚ, ᱨᱚᱦᱚᱭ ᱠᱚ ᱮᱛᱚᱦᱚᱵ ᱦᱩᱭᱩᱜᱼᱟ ᱟᱫᱚ ᱟᱯᱮ ᱫᱚ ᱛᱚᱞᱟ ᱠᱚᱫᱚ ᱯᱮ ᱮᱢ ᱠᱟᱫᱟ ᱵᱟᱹᱫᱽ ᱨᱮ?
ᱦᱮᱸ ᱛᱚᱞᱟ ᱠᱚᱫᱚᱞᱮ ᱮᱢ ᱠᱟᱫᱟ ᱦᱳᱭ ᱠᱟᱱᱟ ᱟᱨ ᱛᱟᱦᱚᱞᱮ ᱦᱚᱸᱜ-ᱚᱭ ᱨᱚᱦᱚᱭᱟᱞᱮ ᱦᱟᱸᱜ ᱜᱟᱯᱟ ᱢᱮᱭᱟᱝ ᱠᱷᱚᱱ ᱜᱮ
ᱦᱮᱸ
ᱦᱮᱸ
ᱦᱩᱸ
ᱦᱮᱸ ᱦᱮᱸ ᱵᱮᱥ ᱜᱮ ᱱᱟᱯᱟᱭ ᱜᱮ ᱟᱫᱚ
ᱦᱮᱸ ᱛᱚ
ᱟᱯᱮ ᱫᱚ ᱮᱸ ᱥᱮᱨᱢᱟ ᱨᱮ ᱛᱤᱱᱟᱹᱜ ᱵᱟᱨ ᱫᱷᱟᱣ ᱥᱮ ᱢᱤᱫ ᱫᱷᱟᱣ ᱯᱮ ᱪᱟᱥᱟ ᱟᱯᱮ ᱫᱚ?
ᱟᱞᱮ ᱵᱟᱨ ᱫᱷᱟᱣ ᱞᱮ ᱪᱟᱥᱟ ᱥᱮᱨᱢᱟ ᱨᱮ ᱟᱨ ᱥᱤᱛᱳᱝ ᱫᱤᱱ ᱢᱤᱫ ᱫᱷᱟᱣ ᱟᱨ ᱱᱮᱛᱟᱨ ᱟᱯᱮ ᱫᱚ?
ᱟᱞᱮ ᱦᱚᱸ ᱵᱟᱨ ᱫᱷᱟᱣ ᱜᱮ ᱛᱟᱦᱚᱞᱮ ᱟᱯᱮ ᱫᱚ ᱛᱟᱦᱚᱞᱮ ᱱᱚᱣᱟ ᱱᱟᱢᱟᱞ ᱯᱟᱦᱴᱟ ᱯᱮ ᱯᱟᱲᱟᱜ-ᱟ ᱠᱟᱱᱟ ᱥᱮ ᱪᱮᱫ?
ᱱᱟᱢᱟᱞᱻ ᱥᱮᱫ ᱫᱚ ᱵᱟᱝ ᱜᱮ
ᱛᱟᱦᱚᱞᱮ ᱟᱯᱮ ᱫᱚ ᱚᱠᱟ ᱯᱟᱦᱴᱟ ᱠᱟᱱᱟ ᱯᱮ ᱟᱯᱮ ᱫᱚ?
ᱟᱞᱮ ᱫᱚ ᱦᱚᱸᱜᱼᱚᱭ ᱵᱟᱸᱠᱩᱲᱟ
ᱦᱮᱸ
ᱟᱞᱮᱻ ᱫᱚᱻ ᱮᱸ ᱱᱚᱣᱟ ᱤᱭᱟᱹ ᱯᱟᱦᱴᱟ ᱱᱚᱣᱟ
ᱟᱞᱮ ᱫᱚ ᱩᱲᱤᱥᱥᱟᱻ ᱚᱱᱟ ᱩᱸᱻ ᱢᱟᱱᱮ ᱩᱲᱤᱥ ᱥᱟ ᱵᱚᱰᱟᱨ ᱵᱮᱝ ᱟᱵᱚ ᱵᱮ-ᱵᱮᱝᱜᱚᱞ ᱟᱨ ᱩᱲᱤᱥᱥᱟ ᱵᱚᱰᱟᱨ ᱟᱞᱮ ᱫᱚ ᱟᱫᱚ ᱟᱫᱚ ᱟᱞᱮ ᱫᱚ ᱤᱭᱟᱹ ᱜᱮ ᱢᱟᱱᱮ ᱱᱚᱣᱟ ᱡᱷᱟᱲᱜᱨᱟᱢ ᱡᱷᱟᱲᱜᱨᱟᱢ ᱡᱮᱞᱟ ᱜᱮ ᱟᱫᱚ ᱢᱟᱱᱮ ᱩᱲᱤᱥᱥᱟ ᱟᱨ ᱵᱮᱝᱜᱚᱞ ᱵᱚᱰᱟᱨ ᱨᱮ ᱟᱞᱮ ᱫᱚ ᱟᱨ ᱪᱮᱫ ᱚᱱᱮ ᱚᱱᱠᱟᱱ ᱴᱚᱴᱷᱟ ᱨᱮᱱ ᱠᱟᱱᱟ ᱞᱮ ᱟᱞᱮ ᱫᱚ
ᱚᱻ
ᱟᱞᱮ ᱦᱚᱸ ᱵᱟᱨ ᱵᱟᱨ ᱥᱮᱨᱢᱟ ᱨᱮ ᱵᱟᱨ ᱫᱷᱟᱣ ᱜᱮᱞᱮ ᱪᱟᱥᱟ ᱟᱫᱚ ᱟᱫᱚ ᱟᱯᱮ ᱫᱚ ᱪᱮᱫ ᱠᱚᱯᱮ ᱪᱟᱥ ᱜᱮᱭᱟ ᱥᱩᱫᱩ ᱦᱩᱲᱩ ᱜᱮᱯᱮ ᱪᱟᱥᱟ ᱥᱮ?
ᱮ ᱦᱚᱲ ᱫᱚ ᱵᱟᱝ ᱦᱳᱲᱳ ᱫᱚ ᱵᱟᱝ ᱜᱮ ᱛᱟᱨ ᱢᱟᱱᱮ ᱦᱳᱲᱳ ᱦᱚᱸ ᱪᱟᱥ ᱟᱠᱚ ᱟᱨ ᱦᱳᱲᱳ ᱥᱟᱶᱛᱮ ᱟᱨ ᱮᱴᱟᱜ ᱠᱤᱪᱷᱩ ᱦᱚᱸ
ᱛᱟᱣ ᱪᱮᱫ ᱠᱚᱯᱮ ᱪᱟᱥ ᱜᱮᱭᱟ
ᱥᱚᱵᱽᱡᱤ ᱠᱚᱦᱚᱸ ᱠᱚ ᱪᱟᱥ ᱜᱮᱭᱟ ᱛᱟᱯᱚᱨ, ᱦᱩᱲᱩ ᱠᱚᱨᱮ, ᱛᱩᱲᱤ ᱠᱷᱚᱥᱞᱟ
ᱦᱮᱸ
ᱟᱯᱮ ᱫᱚ ᱪᱮᱫ ᱠᱚᱯᱮ ᱪᱟᱥ ᱜᱮᱭᱟ?
ᱟᱞᱮ ᱦᱩᱲᱩ ᱦᱩᱲᱩ ᱞᱮ ᱪᱟᱥᱟ ᱛᱟᱨᱯᱚᱨᱮ ᱚᱱᱟᱻ ᱥᱚᱵᱽᱡᱤ ᱠᱚ ᱪᱟᱥ ᱜᱮᱭᱟ! ᱛᱩᱲᱤ ᱛᱤᱞᱢᱤᱧ ᱚᱱᱟ ᱠᱚᱦᱚᱸ ᱠᱚ ᱪᱟᱥ ᱜᱮᱭᱟ
ᱛᱟᱨᱯᱚᱨᱮᱻ ᱱᱤᱭᱟᱹ ᱠᱚᱜᱮ ᱠᱚ ᱪᱟᱥ ᱵᱟᱲᱟᱭᱟ ᱟᱫᱚ
ᱚᱻ ᱦᱮᱸ ᱛᱚ
ᱛᱟᱦᱞᱮ ᱟᱯᱮ ᱫᱚ ᱛᱚᱞᱟ ᱟᱣᱨᱤ ᱦᱩᱭᱩᱜ ᱛᱟᱯᱮᱭᱟ
ᱵᱟᱝ ᱜᱮ ᱛᱚᱞᱟ ᱠᱚ ᱵᱟᱝ ᱦᱩᱭ ᱠᱱᱟ ᱠᱟᱱᱟ ᱟᱫᱚ ᱚᱱᱟ ᱠᱷᱟᱹᱛᱤᱨ ᱱᱤᱛ ᱫᱚ ᱦᱟᱸᱜ ᱪᱟᱥ ᱫᱚ ᱵᱟᱝ ᱠᱟᱹᱢᱤ ᱠᱟᱱᱟ ᱦᱩᱭ ᱞᱮᱱᱠᱷᱟᱱ ᱜᱮ ᱟᱫᱚ ᱪᱷᱩᱴᱟᱹᱣ ᱦᱩᱭᱩᱜᱼᱟ ᱫᱤᱱ ᱫᱤᱱ ᱛᱮ
ᱛᱟᱦᱚᱞᱮ ᱟᱹᱵᱤᱱ ᱫᱚ ᱚᱞᱚᱜ ᱯᱟᱲᱦᱟᱜ ᱜᱮᱭᱟᱵᱤᱱᱛᱟᱦᱚᱞᱮ
ᱦᱮᱸ ᱚᱞᱚᱜ ᱯᱟᱲᱦᱟᱜ ᱠᱟᱱ ᱜᱮᱭᱟᱞᱤᱧ ᱟᱹᱵᱤᱱ ᱫᱚ
ᱦᱮᱸ ᱟᱹᱞᱤᱧ ᱦᱚᱸ ᱚᱱᱠᱟ ᱚᱞᱚᱜ ᱯᱟᱲᱦᱟᱣ ᱤᱨ ᱨᱮᱜᱮ ᱢᱮᱱᱟᱜ ᱞᱤᱧᱟᱹ ᱱᱤᱛ ᱫᱚ
ᱚᱸ
ᱟᱯᱮ ᱫᱚ ᱛᱟᱦᱚᱞᱮ ᱵᱟᱸᱠᱩᱲᱟ ᱵᱤᱥᱱᱩᱯᱩᱨ᱾
ᱦᱩᱸ
ᱵᱤᱥᱱᱩᱯᱩᱨᱩᱨ ᱫᱩᱨ ᱵᱤᱥᱱᱩᱯᱩᱨ ᱠᱷᱚᱱ ᱫᱚ ᱟᱯᱮ ᱫᱚ ᱥᱟᱺᱜᱤᱧ ᱜᱮᱭᱟᱯ ᱥᱩᱨ ᱜᱮᱭᱟ ᱯᱮ
ᱥᱟᱜᱤᱧ ᱜᱮᱭᱟᱞᱮ ᱟᱞᱮ ᱫᱚ
ᱚ
ᱛᱟᱨᱮ ᱰᱤᱥᱴᱤᱠ ᱵᱟᱸᱠᱩᱲᱟ ᱯᱟᱲᱟᱜ ᱠᱟᱱ ᱛᱟᱞᱮᱭᱟ
ᱦᱮᱸ
ᱦᱩᱸ ᱦᱩᱸ ᱛᱟᱦᱞᱮ ᱟᱯᱮᱭᱟᱜ ᱰᱤᱥ ᱰᱤᱥᱴᱤᱠ ᱫᱚ ᱪᱮᱫ ᱰᱤᱥᱴᱨᱤᱠ ᱯᱟᱜ ᱠᱟᱱ ᱛᱟᱯᱮᱭᱟ ᱩᱲᱤᱥᱥᱟ
ᱛᱚ ᱵᱟᱝᱟ ᱩᱲᱤᱥᱥᱟ ᱫᱚ ᱵᱟᱝᱟ ᱟᱞᱮ ᱫᱚ ᱡᱷᱟᱲᱜᱨᱟᱢ ᱰᱤᱥᱴᱤᱠ ᱜᱮ ᱟᱫᱚ ᱟᱹᱞᱤᱧ ᱫᱚ ᱦᱮᱸ
ᱚ
ᱡᱷᱟᱲᱜᱨᱟᱢ ᱰᱤᱥᱴᱤᱠ ᱜᱮ ᱟᱫᱚ ᱟᱹᱞᱤᱧ ᱫᱚ ᱱᱚᱛᱮ ᱟᱛᱩ ᱴᱚᱞᱟ ᱯᱟᱲᱟ ᱨᱮᱫᱚ ᱵᱟᱹᱞᱤᱧ ᱛᱟᱦᱮᱸᱱ ᱜᱮᱭᱟ ᱮᱱ ᱛᱮ ᱥᱚᱦᱚᱨ ᱵᱟᱡᱟᱨ ᱥᱮᱫ ᱨᱮ ᱢᱤᱫ ᱢᱮᱫᱽᱱᱤᱯᱩᱨ ᱢᱮᱫᱽᱱᱤᱯᱩᱨ ᱨᱮ ᱞᱤᱧ ᱛᱟᱦᱮᱸᱱᱟ
ᱚ ᱦᱮᱸᱛᱚ ᱛᱟᱦᱚᱞᱮ ᱚᱸᱰᱮ ᱜᱮ ᱢᱮᱱᱟᱜ ᱵᱤᱱᱟ ᱱᱤᱛᱳᱜ ᱦᱚᱸ
ᱦᱮᱸ ᱢᱮᱫᱽᱱᱤᱯᱩᱨ ᱨᱮᱜᱮ ᱢᱮᱱᱟᱜ ᱞᱤᱧᱟᱹ ᱚᱞᱚᱜ ᱯᱟᱲᱦᱟᱜ ᱠᱚᱫᱚ ᱱᱤᱛᱚ ᱢᱟᱱᱮ ᱯᱩᱨᱟᱹᱣ ᱫᱚ ᱯᱩᱨᱟᱹᱣ ᱞᱮᱠᱟᱜᱮ ᱟᱨ ᱢᱤᱫ ᱢᱤᱫ ᱥᱮᱨᱢᱟ ᱠᱷᱟᱱ ᱜᱮ ᱯᱩᱨᱟᱹᱜ ᱛᱟᱹᱟᱞᱤᱧᱟ ᱟᱫᱚ ᱛᱟᱣ ᱟᱫᱚ ᱪᱟᱹᱠᱨᱤ ᱠᱚ ᱠᱷᱟᱹᱛᱤᱨ ᱪᱷᱩᱴᱟᱹᱣ ᱦᱩᱭ ᱟᱠᱟᱱᱟ ᱡᱩᱫᱤ ᱡᱟᱦᱟᱱ ᱤᱭᱟᱹ ᱠᱚᱨᱮ ᱞᱟᱜᱟᱣ ᱞᱟᱜᱟᱣᱟᱜ ᱠᱷᱟᱱ ᱟᱨ ᱪᱮᱫ ᱦᱮᱸ
ᱚ ᱛᱟᱦᱚᱞᱮ ᱵᱮᱥᱤ ᱫᱚ ᱵᱟᱝ ᱥᱟᱜᱤᱧ ᱟᱯᱮ
ᱦᱮᱸ ᱵᱮᱥᱤ ᱫᱚ ᱵᱟᱝ
ᱦᱮᱸᱜ ᱮᱸ
ᱢᱤᱫ ᱵᱟᱨ ᱵᱟᱨ ᱜᱷᱚᱱᱴᱟ ᱨᱮᱱᱟᱜ ᱦᱚᱨ ᱟᱨ ᱪᱮᱫ
ᱦᱮᱸ ᱛᱚ
ᱦᱩᱸ
ᱛᱟᱦᱚᱞᱮ ᱵᱟᱝ ᱜᱮ ᱪᱟᱞᱟᱣ ᱫᱚ ᱵᱟᱹᱞᱤᱧ ᱪᱟᱞᱟᱣ ᱟᱠᱟᱱᱟ ᱚᱱᱠᱟᱛᱮ ᱥᱚᱨ ᱜᱮᱭᱟ ᱛᱚ ᱡᱷᱟᱲᱜᱨᱟᱢ ᱠᱷᱚᱱ ᱛᱚ
ᱦᱮᱸ ᱦᱮᱸ
ᱛᱟᱦᱚᱞᱮ ᱟᱯᱮ ᱡᱷᱟᱲᱜᱨᱟᱢ ᱰᱤᱥᱴᱤᱠ ᱯᱮ ᱯᱟᱲᱟᱜ ᱠᱟᱱᱟ
ᱵᱟᱸᱠᱩᱲᱟ ᱥᱮᱫ ᱛᱮ ᱮᱸ ᱠᱷᱟᱛᱲᱟ
ᱦᱩᱸ
ᱠᱷᱟᱛᱲᱟ ᱚᱱ ᱠᱷᱟᱛᱲᱟ ᱦᱚᱸᱛᱚ ᱵᱟᱸᱠᱩᱲᱟ ᱨᱮᱜᱮ
ᱦᱮᱸ ᱚᱱᱟ ᱥᱳᱨ ᱜᱮ ᱵᱟᱵᱤᱱ ᱪᱟᱞᱟᱣ ᱵᱟᱲᱟ ᱟᱠᱟᱱ ᱛᱮ
ᱵᱤᱥᱤ ᱫᱚ ᱵᱟᱞᱮ ᱥᱳᱨᱟ
ᱟᱞᱮ ᱦᱚᱸ ᱦᱩᱸ ᱵᱟᱸᱠᱩᱲᱟᱢ ᱵᱟᱝᱵᱤᱱ ᱪᱟᱞᱟᱣ ᱵᱟᱲᱟ ᱟᱠᱟᱱ ᱛᱮ
ᱵᱟᱸᱠᱩᱲᱟ ᱫᱚ ᱵᱟᱞᱤᱧ ᱪᱟᱞᱟᱣ ᱟᱠᱟᱱᱟ ᱟᱹᱞᱤᱧ ᱫᱚ ᱱᱚᱣᱟ ᱵᱤᱥᱱᱩᱯᱩᱨ ᱵᱤᱥᱱᱩᱯᱩᱨ ᱥᱮᱫ ᱫᱚᱞᱤᱧ ᱪᱟᱞᱟᱣ ᱟᱠᱟᱱᱟ
ᱚ ᱦᱮᱸᱛᱚ
ᱟᱫᱚ ᱚᱱᱠᱟ ᱫᱚᱨᱠᱟᱨ ᱠᱚᱦᱚᱸ ᱵᱟᱝ ᱯᱟᱲᱦᱟᱣ ᱠᱟᱱᱟ ᱡᱮ
ᱦᱮᱸᱛᱚ ᱟᱫᱚ ᱠᱷᱟᱹᱞᱤ ᱠᱷᱟᱹᱞᱤ ᱫᱚ ᱦᱟᱸᱜ ᱚᱠᱟᱛᱮᱢ ᱪᱟᱞᱟᱜ ᱠᱟᱱᱟ ᱦᱮᱸ ᱫᱚᱨᱠᱟᱨ ᱠᱷᱟᱱ ᱜᱮ ᱛᱚᱢ ᱪᱟᱞᱟᱜᱼᱟ ᱦᱩᱸᱻ
ᱛᱟᱯᱚᱨᱮ ᱚᱱᱮ ᱨᱟᱭᱯᱩᱨ ᱯᱚᱱᱰᱤᱛ ᱨᱚᱜᱷᱩᱱᱟᱛᱷ ᱢᱩᱨᱢᱩ ᱠᱚᱞᱮᱡᱽ ᱢᱤᱫᱴᱟᱝ ᱢᱮᱱᱟᱜ ᱟ ᱥᱮ
ᱦᱮᱸ ᱯᱤ ᱢᱳᱲ
ᱦᱮᱸ ᱯᱤ ᱢᱳᱲ
ᱦᱳᱭ
ᱠᱚᱞᱮᱡᱽ ᱪᱟᱜ ᱟᱫᱚ ᱚᱸᱰᱮ ᱢᱤᱫ ᱫᱷᱟᱣ ᱪᱟᱞᱟᱣ ᱦᱩᱭᱞᱮᱱᱟ
ᱚᱸ ᱱᱚᱣᱟ ᱛᱚ
ᱛᱟᱞᱦᱮ ᱱᱚᱱᱛᱮ ᱨᱟᱭᱯᱩᱨ ᱚᱱᱟ ᱠᱚᱨᱮ ᱫᱚᱵᱤᱱ ᱦᱮᱡ ᱟᱠᱟᱱᱟ
ᱦᱮᱸ ᱦᱮᱸ
ᱦᱩᱸ
ᱟᱫᱚ ᱢᱤᱫ ᱫᱷᱟᱣ ᱵᱟᱨ ᱫᱷᱟᱣ ᱚᱱᱠᱟᱜᱮ ᱪᱟᱞᱟᱣ ᱦᱩᱭ ᱠᱟᱱᱟ ᱛᱚ ᱟᱫᱚ ᱮᱸ ᱚᱱᱠᱟ ᱵᱚᱨᱟᱵᱚᱨ ᱵᱟᱢ ᱪᱟᱞᱟᱣ ᱞᱮᱱ ᱠᱷᱟᱱ ᱫᱚ ᱜᱚᱴᱟ ᱡᱟᱭᱜᱟ ᱫᱚ ᱵᱟᱢ ᱴᱷᱤᱠᱟᱹᱭᱟ
ᱦᱩᱸ ᱡᱟᱦᱟᱸ ᱛᱤᱥ ᱨᱮ ᱦᱮᱜ ᱫᱚ ᱩᱭᱦᱟᱹᱨ ᱦᱚᱸ ᱵᱟᱝ ᱩᱭᱦᱟᱹᱨ ᱨᱚᱜᱼᱟ
ᱦᱮᱸ ᱛᱟᱞᱮ ᱟᱹᱵᱮᱱ ᱫᱚ ᱠᱚᱞᱮᱡᱽ ᱨᱮᱵᱤᱱ ᱚᱞᱚᱜ ᱠᱟᱱᱟ
ᱦᱮᱸ ᱠᱚᱞᱮᱡᱽ ᱨᱮ
ᱦᱩᱸ
ᱦᱩᱸ
ᱜᱮᱡᱩᱭᱮᱥᱮᱱ ᱫᱚ
ᱦᱮᱸ ᱜᱮᱡᱩᱭᱮᱥᱚᱱ ᱦᱮᱜ ᱟᱵᱤᱱ ᱫᱚ ᱜᱮᱡᱩᱭᱮᱥᱚᱱ ᱠᱚᱫᱚ ᱵᱤᱱ ᱠᱚᱢᱯᱤᱞᱴ ᱠᱮᱫᱟ ᱛᱚ
ᱦᱮᱸ ᱜᱮᱡᱩᱭᱮᱥᱚᱱ ᱠᱚᱢᱯᱞᱤᱴ ᱠᱟᱛᱮ ᱮᱢ ᱮ ᱮᱢ ᱮ ᱠᱚᱢᱯᱞᱤᱴ ᱦᱩᱭᱱᱟ ᱱᱤᱭᱟᱹ ᱫᱷᱟᱣ ᱜᱮ
ᱚ ᱦᱮᱸ ᱛᱚ
ᱟᱫᱚ ᱵᱤᱭᱮᱴ ᱵᱤᱭᱮᱴ ᱠᱚᱥᱮᱱ ᱮᱰᱢᱤᱥᱮᱱ ᱦᱩᱭᱩᱜᱼᱟ
ᱚᱸᱜ ᱛᱟᱞᱦᱮ ᱟᱵᱤᱱ ᱫᱚ ᱥᱟᱱᱛᱟᱞᱤ ᱛᱮᱥᱮ ᱵᱟᱝᱞᱟ ᱛᱮᱵᱮᱱ ᱯᱟᱲᱦᱟᱜ ᱠᱟᱱ ᱛᱮ
ᱟᱹᱞᱤᱧ ᱫᱚ ᱥᱟᱱᱛᱟᱞᱤ ᱜᱮ
ᱳ ᱥᱟᱱᱛᱟᱞᱤ
ᱟᱹᱵᱤᱱ ᱫᱚ
ᱦᱩᱸ ᱟᱹᱞᱤᱧ ᱦᱚᱸ ᱥᱟᱱᱛᱟᱞᱤ ᱛᱮᱜᱮ
ᱚ ᱛᱟᱞᱦᱮ ᱢᱟ ᱟᱹᱰᱤ ᱱᱟᱯᱟᱭ
ᱦᱮᱸ
ᱚᱠᱟ ᱚᱠᱟ ᱠᱚᱞᱮᱡᱽ ᱠᱟᱱ ᱛᱟᱹᱵᱤᱱᱟ ᱟᱵᱤᱱᱟᱜ
ᱠᱚᱞᱮᱡᱽ ᱢᱟ ᱥᱳᱨ ᱨᱮᱜᱮ
ᱦᱮᱸ ᱠᱚᱞᱮᱡᱽ ᱨᱮᱱᱟᱜ ᱧᱩᱛᱩᱢ
ᱱᱚᱣᱟ ᱡᱷᱟᱲᱜᱨᱟᱢ ᱥᱳᱨ ᱨᱮ ᱜᱮ
ᱦᱩᱸ ᱦᱩᱸ ᱡᱷᱟᱲᱜᱨᱟᱢ
ᱛᱟᱦᱚᱞᱮᱸ ᱦᱮᱸ ᱟᱵᱤᱱ ᱫᱚ ᱚᱠᱟᱨᱮ ᱜᱨᱮᱡᱩᱭᱮᱥᱚᱱ ᱵᱤᱱ ᱠᱚᱲᱟᱣ ᱟᱠᱟᱫᱟ ᱛᱟᱦᱚᱞᱮ
ᱟᱹᱞᱤᱧ ᱫᱚ ᱜᱨᱮᱡᱩᱭᱮᱥᱚᱱ ᱫᱚ ᱟᱨ ᱵᱮᱞᱫᱟ
ᱚᱣ
ᱵᱮᱞᱫᱟ ᱠᱚᱞᱮᱡᱽ ᱟᱸᱡᱚᱢ ᱟᱠᱟᱫᱟ ᱵᱤᱱ
ᱵᱮᱞᱫᱟ ᱟᱸᱡᱚᱢ ᱫᱚᱞᱤᱧ ᱟᱸᱡᱚᱢ ᱠᱟᱫᱟ ᱟᱫᱚ ᱚᱠᱟᱥᱮᱫ ᱪᱚ ᱚᱱᱟ ᱫᱚ
ᱦᱳᱭ ᱟᱨ ᱮᱢ ᱮ ᱫᱚ ᱱᱚᱸᱰᱮ ᱵᱤᱫᱽᱫᱟᱥᱟᱜᱚᱨ ᱤᱭᱩᱱᱤᱵᱷᱟᱨᱥᱤᱴᱤ
ᱚ ᱡᱷᱟᱲᱜᱨᱟᱢ
ᱵᱟᱝ ᱡᱷᱟᱲᱜᱨᱟᱢ ᱫᱚ ᱵᱟᱝ ᱱᱚᱰᱮ ᱢᱮᱫᱽᱱᱤᱯᱩᱨ ᱡᱷᱟᱲᱜᱨᱟᱢ ᱨᱮᱱᱟᱜ ᱢᱟ
ᱚ ᱥᱟᱫᱷᱩᱨᱟᱢᱪᱟᱸᱫᱽ ᱢᱩᱨᱢᱩ ᱦᱳᱭ ᱚ ᱛᱟᱦᱚᱞᱮ ᱚᱸᱰᱮ ᱜᱮᱵᱤᱱ ᱛᱟᱦᱮᱱ ᱠᱟᱱᱟ ᱱᱤᱛᱚᱜ ᱦᱚᱸ
ᱦᱮᱸ ᱱᱚᱛᱮ ᱨᱮᱜᱮ ᱢᱮᱱᱟᱜ
ᱚ
ᱛᱷᱟᱞᱮ ᱟᱵᱤᱱᱟᱜ ᱫᱚ ᱚᱠᱟ ᱤᱭᱟᱨ ᱪᱟᱞᱟᱜ ᱠᱟᱱᱟ
ᱟᱹᱞᱤᱧ
ᱱᱤᱛ ᱦᱚᱸ ᱥᱮᱠᱮᱱᱰ
ᱚ
ᱮᱢᱮ ᱠᱚᱢᱯᱞᱤᱴ ᱠᱮᱫᱟ ᱦᱮᱸ ᱥᱮ
ᱦᱮᱸ ᱮᱢ ᱮ ᱫᱚᱞᱤᱧ ᱠᱚᱢᱯᱤᱞᱴ ᱟᱠᱟᱫᱟ ᱟᱫᱚ ᱚᱱᱮ ᱱᱮᱴ ᱥᱮᱴ ᱚᱱᱟ ᱮᱠᱡᱟᱢ ᱠᱚ ᱮᱢ ᱦᱩᱭᱩᱜ ᱠᱟᱱᱟ ᱟᱫᱚ ᱱᱮᱴ ᱠᱚᱫᱚ ᱠᱳᱣᱟᱞᱤᱯᱷᱟᱭ ᱦᱩᱭ ᱠᱟᱱᱟ ᱟᱫᱚ ᱡᱮ ᱟᱨ ᱮᱯᱷ ᱠᱚ ᱞᱟᱹᱜᱤᱫ ᱜᱮ ᱪᱮᱥᱴᱟᱭ ᱦᱩᱭᱩᱜ ᱠᱟᱱᱟ ᱪᱮᱫ ᱟᱨ ᱡᱟᱦᱟᱱᱟᱜ ᱡᱩᱫᱤ ᱚᱱᱠᱟ ᱮ ᱡᱩᱫᱤ ᱠᱳᱱᱳ ᱚᱱᱠᱟ ᱱᱳᱴᱥ ᱠᱚ ᱞᱟᱜᱟᱜ ᱛᱟᱵᱤᱱ ᱠᱷᱟᱱ ᱛᱟᱦᱚᱞᱮ ᱞᱟᱹᱭ ᱫᱟᱲᱮᱭᱟᱜᱼᱟ ᱠᱚᱱᱳ ᱚᱩᱵᱤᱫᱷᱟ
ᱦᱮᱸ ᱦᱳᱭ ᱛᱟᱦᱚᱞᱮ ᱟᱵᱤᱱ ᱫᱚ ᱪᱮᱫ ᱥᱟᱵᱡᱮᱠᱴ ᱛᱟᱦᱮᱸ ᱠᱟᱱ ᱛᱟᱵᱤᱱᱟ ᱜᱨᱮᱡᱩᱭᱮᱥᱚᱱ ᱨᱮ ᱫᱚ
ᱥᱟᱱᱛᱟᱞᱤ ᱜᱮ
ᱥᱟᱱᱛᱟᱞᱤ ᱜᱮ ᱚ ᱦᱮᱸᱛᱚ